ᱦᱩᱸ ᱡᱚᱦᱟᱨ ᱜᱮ।
ᱦᱳᱭ ᱡᱚᱦᱟᱨ ᱜᱮ।
ᱟᱪᱪᱷᱟ
ᱟ ᱦᱳᱭ ᱱᱟᱯᱟᱭ ᱜᱮ ᱢᱤᱱᱟᱹᱧᱟ᱾ ᱟᱢᱜᱮ ᱚᱠᱟ ᱞᱮᱠᱟ ᱢᱮᱱᱟ ᱢᱮᱭᱟ?
ᱦᱚᱸ ᱤᱧᱦᱚᱸ ᱵᱮᱥ ᱵᱟᱲᱟ ᱜᱮ।
ᱦᱮᱸ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱮᱸ ᱱᱤᱛᱚᱜ ᱫᱚ ᱚᱲᱟᱜ ᱠᱚᱨᱮ ᱜᱮ ᱟᱯᱟ ᱫᱚ ᱪᱮᱫ ᱦᱚᱸ ᱵᱟᱝ ᱪᱤᱠᱟᱹ ᱵᱟᱲᱟᱭᱮᱫ ᱠᱟᱱᱟ। ᱟᱢᱜᱮ ᱪᱮᱫ ᱠᱚᱢ ᱪᱤᱠᱟᱹ ᱵᱟᱲᱟᱭᱮᱫᱟ?
ᱚᱱᱠᱟᱜᱮ ᱚᱲᱟᱜ ᱠᱚᱨᱮ ᱜᱮ ᱢᱤᱱᱟᱹᱧᱟ।
ᱚ ᱛᱟᱦᱟᱞᱮ ᱡᱚᱢ ᱵᱟᱲᱟ ᱠᱚᱫᱚ ᱦᱩᱭᱱᱟ ᱥᱮ ᱟᱹᱣᱨᱤ?
ᱦᱳᱭ ᱡᱚᱢ ᱵᱟᱲᱟ ᱫᱚ ᱦᱩᱭᱱᱟ᱾ ᱟᱢᱟᱜ ᱜᱮ ᱡᱚᱢ ᱵᱟᱲᱟ ᱦᱩᱭᱱᱟ ᱥᱮ ᱵᱟᱝᱟ?
ᱦᱮᱸ ᱟᱹᱨᱤᱭᱟᱜᱼᱟ ᱱᱟᱦᱟᱸᱜ ᱱᱤᱛᱚᱜ ᱫᱚ᱾ ᱦᱮᱸ ᱡᱚᱢ ᱦᱩᱭᱩᱜ ᱞᱟᱹᱜᱤᱫ ᱟᱫᱚ।
ᱟᱪᱪᱷᱟ ᱫᱤᱯᱚᱨ ᱛᱟᱦᱟᱞᱮ ᱟᱢᱫᱚ ᱪᱮᱫ ᱮᱢ ᱪᱤᱠᱟᱹᱭ ᱜᱮᱭᱟ ᱟᱢᱟᱜ? ᱡᱤᱭᱚᱱ ᱨᱮᱫᱚ ᱯᱟᱲᱦᱟᱣ ᱵᱟᱲᱟᱜ ᱠᱟᱱᱟᱢ ᱥᱮ ᱮᱴᱟᱜᱟᱜ ᱡᱟᱦᱟᱱᱟᱜ?
ᱦᱮᱸ ᱱᱤᱛᱚᱜ ᱫᱚ ᱱᱟᱦᱟᱸᱜ ᱪᱮᱫ ᱦᱚᱸ ᱵᱟᱝ ᱱᱤᱛᱩᱜ ᱠᱟᱱᱟ ᱳᱭ ᱟᱨᱠᱤ ᱴᱩᱠ ᱴᱟᱠ ᱠᱟᱹᱢᱤ ᱠᱚᱜᱮ ᱧᱮᱞ ᱵᱟᱲᱟᱭ ᱦᱩᱭᱩᱜ ᱠᱟᱱᱟ।
ᱟᱪᱪᱷᱟ
ᱟᱨ ᱟᱢᱫᱚ ᱛᱟᱦᱟᱞᱮ ᱪᱮᱫ ᱠᱚᱢ ᱪᱤᱠᱟᱹ ᱵᱟᱲᱟᱭᱼᱟ?
ᱤᱧ ᱦᱚᱸ ᱯᱟᱲᱦᱟᱜ ᱫᱚ ᱵᱟᱹᱧ ᱯᱟᱲᱦᱟᱜ ᱠᱟᱱᱟ ᱤᱧ ᱫᱚ ᱵᱟᱹᱜᱤ ᱠᱟᱹᱫᱤᱧ ᱯᱟᱲᱦᱟᱜ ᱠᱚᱫᱚ। ᱠᱟᱹᱢᱤ ᱵᱟᱲᱟ ᱦᱩᱭᱩᱜ ᱠᱟᱱᱟ ᱚᱲᱟᱜ ᱠᱚᱨᱮᱱᱟᱜ ᱜᱮ।
ᱚᱸᱻ
ᱦᱩᱸ
ᱪᱟᱥ ᱠᱟᱹᱢᱤ ᱠᱚ ᱫᱷᱩᱨᱟᱹᱣ ᱦᱩᱭᱩᱜᱼᱟ ᱱᱤᱛᱚᱜ ᱫᱚ ᱪᱟᱥ ᱨᱮᱱᱟᱜ ᱚᱠᱛᱚ ᱦᱮᱡ ᱮᱱᱟ ᱥᱮ।
ᱦᱩᱸ ᱛᱟᱦᱟᱞᱮ ᱤᱛᱟᱹ ᱠᱚᱫᱚ ᱮᱨ ᱠᱮᱜᱼᱟ ᱯᱮ ᱥᱮ ᱟᱹᱣᱨᱤ?
ᱦᱳᱭ ᱤᱛᱟᱹ ᱠᱚᱫᱚ ᱮᱨ ᱵᱟᱲᱟ ᱦᱩᱭ ᱟᱠᱟᱱ ᱜᱮᱭᱟ᱾ ᱫᱟᱜ ᱠᱚ ᱵᱟᱝ ᱠᱷᱟᱹᱛᱤᱨ ᱛᱮ ᱢᱚᱸᱡᱽ ᱛᱮ ᱵᱟᱝ ᱦᱩᱭ ᱵᱟᱲᱟ ᱟᱠᱟᱱᱟ।
ᱚᱻ
ᱟᱯᱮ ᱠᱚᱥᱮᱫ ᱫᱚ ᱚᱠᱟ ᱞᱮᱠᱟ ᱫᱟᱜ ᱡᱟᱹᱲᱤ ᱫᱚ?
ᱟᱞᱮ ᱦᱚᱸ ᱫᱟᱜ ᱡᱟᱹᱲᱤ ᱫᱚ ᱫᱟᱜ ᱡᱟᱹᱲᱤ ᱠᱮᱫ ᱜᱮᱭᱟᱭ ᱟᱫᱚ ᱤᱛᱟᱹ ᱠᱚᱦᱚᱸ ᱮᱨ ᱫᱚᱞᱮ ᱮᱨ ᱟᱠᱟᱜ ᱜᱮᱭᱟ ᱱᱟᱦᱟᱸᱜ। ᱟᱫᱚ ᱟᱨ ᱠᱚᱴᱟ ᱫᱤᱱ ᱠᱷᱟᱱ ᱜᱮ ᱟᱫᱚ ᱼᱼ ᱤᱛᱟᱹ ᱠᱚ ᱦᱟᱨᱟ ᱞᱮᱱᱠᱷᱟᱱ ᱜᱮ ᱟᱫᱚ ᱨᱚᱦᱚᱭ ᱠᱚ ᱜᱟᱱᱚᱜᱼᱟ।
ᱟᱪᱪᱷᱟ
ᱟᱪᱪᱷᱟ ᱛᱟᱦᱟᱞᱮ ᱵᱚᱠᱚᱧ ᱛᱟᱦᱟᱞᱮ ᱟᱢ ᱫᱚ ᱫᱟᱬᱟ ᱵᱟᱲᱟ ᱠᱚᱫᱚᱢ ᱪᱟᱞᱟᱣ ᱵᱟᱲᱟ ᱟᱠᱟᱱ ᱜᱮᱭᱟ ᱥᱮ ᱵᱟᱝ? ᱚᱱᱠᱟ ᱼᱼ
ᱦᱳᱭ ᱦᱳᱭ ᱥᱮᱱ ᱫᱚ ᱥᱮᱱ ᱦᱩᱭ ᱞᱮᱱᱟ ᱜᱟᱛᱮ ᱠᱚ ᱥᱟᱶᱛᱮ। ᱫᱟᱨᱟ ᱦᱩᱭ ᱞᱮᱱᱟ ᱢᱤᱫ ᱫᱷᱟᱣ ᱥᱮᱱ ᱦᱩᱭ ᱞᱮᱱᱟ ᱫᱟᱨᱡᱤᱞᱤᱝ ᱥᱮᱱᱟᱜ
ᱚᱻ ᱫᱟᱨᱡᱤᱞᱤᱝ ᱚᱸᱰᱮ ᱫᱚ ᱚᱸᱰᱮ ᱫᱚ ᱪᱮᱫᱠᱟ ᱞᱮᱠᱟ ᱯᱮ ᱪᱟᱞᱟᱣ ᱞᱮᱱᱟ
ᱫᱟᱨᱡᱤᱞᱤᱝ ᱥᱮᱱ ᱦᱩᱭ ᱞᱮᱱᱟ ᱴᱨᱮᱹᱱ ᱛᱮᱞᱮ ᱪᱟᱞᱟᱣ ᱞᱮᱱᱟ ᱯᱳᱭᱞᱳ ᱫᱚ ᱱᱤᱭᱩ ᱫᱟᱨ ᱱᱤᱭᱩ ᱫᱟᱨᱡᱤᱞᱤᱝ ᱨᱮ ᱯᱷᱮᱰ ᱠᱟᱛᱮᱫ ᱚᱸᱰᱮ ᱠᱷᱚᱱᱟᱜ ᱜᱮ ᱥᱮᱱᱚᱜ ᱦᱩᱭᱩᱜ ᱛᱟᱦᱮᱱᱟ ᱚᱱᱛᱮ ᱫᱚ ᱾ ᱜᱟᱹᱰᱤ ᱠᱚᱛᱮ ᱜᱮ ᱾
ᱦᱮᱸ
ᱚᱸᱰᱮ ᱠᱷᱚᱱᱟᱜ ᱛᱟᱦᱮᱸ ᱦᱩᱭ ᱞᱮᱱᱟ ᱦᱳᱴᱮᱞ ᱨᱮ ᱾ ᱚᱸᱰᱮ ᱦᱳᱴᱮᱞ ᱠᱷᱚᱱᱟᱜ ᱦᱳᱴᱮᱞ ᱥᱟᱢᱟᱝ ᱨᱮᱜᱮ ᱾
ᱟᱨ ᱛᱟᱦᱚᱞᱮ ᱚᱸᱰᱮ ᱚᱸᱰᱮ ᱦᱮᱸ ᱞᱟᱹᱭᱫᱟᱹᱧ ᱚᱸᱰᱮ ᱚᱸᱰᱮᱱ ᱦᱚᱲ ᱠᱚᱣᱟᱜ ᱵᱮᱵᱚᱦᱟᱨ ᱪᱮᱫ ᱞᱮᱠᱟ ᱢᱚᱸᱡᱽ ᱜᱮᱭᱟ ᱵᱟᱝ?
ᱦᱳᱭ ᱦᱚᱲ ᱫᱚ ᱚᱱᱟ ᱫᱟᱨᱡᱤᱞᱤᱝ ᱠᱚᱨᱮ ᱫᱚ ᱦᱚᱲ ᱫᱚ ᱚᱱᱟ
ᱦᱮᱸ ᱢᱚ ᱤᱧ ᱟᱸᱡᱚᱢ ᱵᱟᱲᱟ ᱠᱟᱜ ᱜᱤᱭᱟᱹᱧ ᱵᱟᱝ ᱢᱚᱸᱡᱽ ᱜᱮᱭᱟ ᱠᱚ ᱚᱱᱟ ᱠᱚᱨᱮᱜ ᱦᱚᱲ ᱫᱚ ᱪᱟᱭ ᱵᱟᱜᱟᱱ ᱠᱚᱨᱮ ᱠᱚ ᱠᱟᱹᱢᱤ ᱵᱟᱲᱟᱭ ᱜᱮᱭᱟ ᱠᱚ ᱾ ᱟᱨ ᱫᱤᱭᱯᱚᱨ ᱚᱱᱟ ᱠᱚᱨᱮ ᱦᱳᱴᱮᱞ ᱠᱚᱨᱮᱱᱟᱜ ᱡᱚᱢ ᱧᱩ ᱠᱚ ᱴᱷᱤᱠ ᱴᱷᱟᱠ ᱢᱚᱸᱡᱽ ᱜᱮᱭᱟ ᱵᱟᱝ? ᱟᱸᱡᱚᱢ ᱫᱟᱢ ᱥᱮ ᱵᱟᱝ?